ᱦᱮᱞᱳ᱾
ᱡᱚᱦᱟᱨ ᱜᱮ᱾
ᱦᱮᱸ ᱡᱚᱦᱟᱨ ᱜᱮ, ᱟᱹᱞᱤᱧᱟᱜ ᱨᱚᱲ ᱵᱮᱱ ᱟᱸᱡᱚᱢ ᱧᱟᱢᱟ ᱮᱫᱟ?
ᱦᱳᱭ ᱟᱸᱡᱚᱢᱚᱜ ᱠᱟᱱ ᱜᱮᱭᱟ᱾ ᱟᱨ ᱟᱹᱞᱤᱧᱟᱜ ᱨᱚᱲ ᱟᱸᱡᱚᱢᱚᱜ ᱠᱟᱱᱟ ᱵᱮᱥ ᱞᱮᱠᱟ?
ᱦᱮᱸ ᱵᱮᱥ ᱞᱮᱠᱟ ᱜᱮ ᱟᱸᱡᱚᱢᱚᱜ ᱠᱟᱱᱟ ᱛᱚ ᱞᱟᱭᱞᱤᱱ ᱪᱮᱫᱞᱮᱠᱟ ᱢᱮᱱᱟᱜ ᱵᱤᱱᱟ?
ᱱᱟᱯᱟᱭ ᱜᱮ ᱟᱹᱞᱤᱧ ᱫᱚ ᱱᱤᱛᱚᱜ ᱫᱚ, ᱟᱯᱮ ᱠᱚᱜᱮ?
ᱦᱮᱸ ᱟᱹᱞᱤᱧ ᱦᱚᱸ ᱱᱟᱯᱟᱭ ᱜᱮ ᱢᱮᱱᱟᱜ ᱞᱤᱧᱟᱹ᱾ ᱚᱲᱟᱜ ᱨᱮᱱ ᱦᱚᱲ ᱦᱚᱸ ᱟᱹᱰᱤ ᱱᱟᱯᱟᱭ ᱜᱮ ᱢᱮᱱᱟᱜ ᱠᱚᱣᱟ᱾
ᱦᱚ ᱟᱯᱮ ᱥᱮᱫ ᱫᱚ ᱫᱟᱜ ᱫᱟᱥᱮ?
ᱟᱞᱮ ᱥᱮᱫ ᱦᱮᱸ ᱫᱟᱜ ᱮ ᱠᱟᱱᱟ ᱟᱞᱮ ᱥᱮᱫ ᱫᱚ᱾ ᱟᱪᱪᱷᱟ ᱟᱪᱪᱷᱟ᱾
ᱦᱳᱭ ᱦᱳᱭ᱾
ᱱᱤᱛᱚᱜ ᱚᱱᱠᱟ ᱟᱸᱡᱚᱢᱚᱜ ᱠᱟᱱᱟ ᱟᱣᱟᱡᱽ ᱡᱟᱦᱟᱱᱟᱜ?
ᱵᱟᱝᱟ ᱵᱟᱝ ᱵᱟᱝ ᱵᱟᱝ ᱟᱹᱡᱚᱢᱚᱜ ᱱᱤᱛᱚᱜ ᱫᱚ᱾
ᱟᱪᱪᱷᱟ ᱟᱹᱰᱤ ᱱᱟᱯᱟᱭ ᱠᱟᱛᱷᱟ᱾ ᱟᱯᱮ ᱥᱮᱜ ᱫᱟᱜ ᱫᱟᱭ ᱠᱤ ᱛᱮᱦᱮᱧ ᱱᱤᱛᱚᱜ?
ᱦᱳᱭ ᱟᱞᱮ ᱥᱮᱫ ᱫᱚ ᱫᱟᱜ ᱫᱟᱭ ᱛᱷᱚᱲᱟ ᱛᱷᱚᱲᱟ ᱟᱹᱰᱤ ᱟᱸᱴ ᱫᱚ ᱵᱟᱝ ᱛᱷᱚᱲᱟ ᱛᱷᱚᱲᱟ ᱡᱟᱹᱯᱩᱫ᱾
ᱟᱪᱪᱷᱟ ᱟᱪᱪᱷᱟ ᱟᱹᱰᱤ ᱱᱟᱯᱟᱭ ᱠᱟᱛᱷᱟ᱾
ᱦᱳᱭ ᱦᱳᱭ ᱟᱨ ᱪᱮᱫ ᱠᱚᱯᱮ ᱪᱤᱠᱟᱹ ᱵᱟᱲᱟᱭᱮᱫᱼᱟ ᱛᱚᱵᱮ?
ᱮᱭ ᱛᱚ ᱱᱚᱜᱼᱚᱭ ᱱᱤᱛᱚᱝ ᱜᱮ ᱫᱟᱠᱟᱞᱮ ᱡᱚᱢ ᱠᱮᱫᱟ ᱫᱟᱠᱟ ᱡᱚᱢ ᱠᱟᱛᱮ ᱞᱮ ᱫᱩᱲᱩᱵ ᱡᱤᱨᱟᱹᱣ ᱟᱠᱟᱱᱟ᱾ ᱚᱲᱟᱜ ᱨᱤᱜᱤ᱾ ᱛᱚ ᱞᱟᱹᱭᱮᱫ ᱠᱟᱱ ᱛᱟᱦᱮᱞᱤᱧ ᱡᱮ ᱟᱞᱮ ᱥᱮᱫ ᱢᱟ ᱱᱚᱜ-ᱚ ᱱᱚᱝᱠᱟ ᱟᱞᱮ ᱟᱛᱩ ᱨᱮᱢᱟ ᱚᱱᱠᱟ ᱤᱛᱩᱱ ᱟᱥᱲᱟ ᱠᱚ ᱢᱮᱱᱟᱜ, ᱟᱨ ᱞᱮᱭ ᱞᱮᱠᱟᱱ ᱚᱱᱟ ᱳᱣᱟᱱ ᱠᱷᱚᱱ ᱯᱷᱳᱨ ᱫᱷᱟᱹᱵᱤᱡᱽ ᱯᱷᱳᱨ ᱪᱟᱱᱟᱪ ᱫᱷᱟᱹᱵᱤᱡᱽ᱾ ᱟᱯᱮ ᱥᱮᱫ ᱜᱤ ᱚᱱᱠᱟ ᱤᱛᱩᱱ ᱟᱥᱲᱟ ᱢᱮᱱᱟᱜᱼᱟ ᱥᱮ ᱦᱟᱭ ᱤᱥᱠᱩᱞ ᱠᱚ ᱟᱨᱦᱚᱸ ᱢᱮᱱᱟᱜᱼᱟ?
ᱟᱞᱮ ᱤᱥᱠᱩᱞ ᱨᱮ ᱚᱞᱪᱤᱠᱤᱛᱮ ᱦᱮᱸ ᱦᱮᱱᱟᱜ ᱜᱮᱭᱟ ᱦᱟᱭ ᱤᱥᱠᱩᱞ ᱦᱚᱸ᱾
ᱟᱨ ᱱᱤᱝᱠᱟ, ᱟᱪᱪᱷᱟ ᱟᱪᱪᱷᱟ᱾ ᱛᱟᱦᱚᱞᱮ ᱚᱸᱰᱮ ᱞᱟᱹᱭ ᱞᱮᱠᱷᱟᱱ ᱛᱤᱱᱟᱹᱜ ᱜᱟᱱ ᱢᱟᱪᱮᱫ ᱢᱮᱱᱟᱜ ᱠᱚᱣᱟ?
ᱟᱞᱮ ᱚᱸᱰᱮ ᱛᱤᱱᱟᱹᱜ ᱜᱟᱱ ᱢᱟᱪᱮᱫ ᱢᱮᱱᱟᱜ ᱠᱚᱣᱟ ᱩᱸ ᱜᱮᱞ ᱜᱚᱴᱟᱝ᱾
ᱟᱪᱪᱷᱟ ᱟᱪᱪᱷᱟ ᱟᱹᱰᱤ ᱱᱟᱯᱟᱭ ᱠᱟᱛᱷᱟ ᱛᱚ ᱞᱟᱹᱭ ᱞᱮᱠᱷᱟᱱ ᱟᱞᱮ ᱥᱮᱫ ᱫᱚ ᱚᱸᱰᱮ ᱫᱚ ᱡᱟᱦᱟᱸ ᱚᱣᱟᱱ ᱠᱷᱚᱱ ᱫᱷᱟᱹᱨᱤᱡ ᱫᱚ ᱯᱮᱭᱟ ᱢᱟᱪᱮᱫ ᱢᱮᱱᱟᱜ ᱠᱚᱣᱟ ᱟᱨ ᱞᱟᱹᱭ ᱞᱮᱠᱷᱟᱱ ᱦᱤᱥ ᱮᱸ ᱡᱟᱦᱟᱸ ᱯᱟᱹᱴᱷᱩᱣᱟᱹ ᱠᱚ ᱯᱟᱹᱴᱷᱩᱣᱟᱹ ᱠᱚᱫᱚ ᱠᱚ ᱦᱩᱭᱩᱜ ᱠᱟᱱᱟ ᱳᱭ ᱢᱚᱬᱮ ᱜᱮᱞ ᱞᱮᱠᱟ᱾ ᱛᱚ ᱚᱸᱰᱮ ᱠᱩ ᱮᱸ ᱟᱯᱮ ᱚᱸᱰᱮ ᱛᱤᱱᱟᱹᱜ ᱜᱟᱱ ᱟᱫᱚ ᱞᱤᱧ ᱞᱟᱹᱭᱮᱫ ᱛᱟᱦᱮᱱᱟ ᱚᱸᱰᱮ ᱟᱯᱮ ᱚᱸᱰᱮ ᱛᱤᱱᱟᱹᱜ ᱢᱮᱱᱟᱜ ᱠᱚᱣᱟ ᱛᱟᱦᱞᱮ? ᱞᱟᱹᱭ ᱵᱮᱱ᱾
ᱵᱟᱹᱞᱤᱧ ᱤᱭᱟᱹ ᱟᱠᱟᱜ ᱠᱚᱣᱟ ᱟᱹᱞᱤᱧ ᱱᱤᱛᱚᱜ ᱢᱟ ᱵᱟᱹᱞᱤᱧ ᱯᱟᱲᱦᱟᱜ ᱠᱟᱱᱟ ᱛᱚ᱾ ᱟᱫᱚ ᱚᱱᱟ ᱠᱷᱟᱹᱛᱤᱨ ᱩᱱᱟᱹᱜ ᱵᱟᱲᱟᱭ ᱵᱟᱹᱱᱩᱜ-ᱟ ᱵᱟᱱᱩᱜ-ᱟ ᱱᱤᱛᱚᱜ ᱫᱚ᱾ ᱦᱳᱭ ᱦᱳᱭ᱾ ᱟᱹᱞᱤᱧ ᱫᱚ ᱱᱤᱛᱚᱜ ᱫᱚ ᱠᱟᱹᱢᱤ ᱠᱚᱜᱮ ᱦᱚᱸᱜᱼᱚᱭ ᱚᱭ ᱪᱟᱥ ᱠᱟᱹᱢᱤ ᱜᱮ ᱪᱟᱞᱟᱜ ᱠᱟᱱᱟ ᱱᱤᱛᱚᱜ ᱢᱟ ᱚᱱᱟ ᱪᱟᱥ ᱠᱟᱹᱢᱤ ᱠᱚᱜᱮ᱾
ᱟᱪᱪᱷᱟ ᱟᱪᱪᱷᱟ ᱚᱱᱟ ᱢᱟ ᱢᱮᱱᱟᱜ ᱜᱮ ᱪᱟᱥ ᱠᱟᱹᱢᱤ ᱵᱟᱝ ᱠᱟᱹᱢᱤ ᱞᱮᱠᱷᱟᱱ ᱦᱚᱸ ᱵᱟᱝ ᱜᱟᱱᱚᱜ ᱠᱟᱱᱟ᱾
ᱦᱳᱭ ᱟᱯᱮ ᱫᱚ ᱪᱟᱥ ᱠᱚᱫᱚ ᱯᱮ ᱪᱟᱵᱟ ᱠᱮᱫᱼᱟ ᱥᱮ ᱵᱟᱝ?
ᱟᱞᱮ ᱥᱮᱫ ᱫᱚ ᱪᱟᱥ ᱠᱟᱹᱢᱤ ᱫᱚ ᱟᱹᱣᱨᱤ ᱪᱟᱵᱟᱜᱼᱟ᱾ ᱠᱟᱱ ᱜᱮᱭᱟ ᱱᱤᱛ ᱦᱚᱸ ᱟᱹᱛᱩ ᱠᱚᱨᱮᱜ ᱠᱩ᱾ ᱥᱮ ᱟᱞᱮ ᱚᱲᱟᱜ ᱠᱚᱨᱮᱱᱟᱜ ᱦᱚᱸ ᱪᱟᱞᱟᱜ ᱠᱟᱱ ᱜᱮᱭᱟ ᱛᱚ ᱚᱱᱛᱮᱱᱟᱜ ᱫᱚ ᱛᱤᱱᱟᱹᱜ ᱡᱷᱟᱹᱞ ᱨᱮ ᱛᱟᱞᱦᱮ ᱦᱩᱭ ᱠᱟᱱᱟ?
ᱟᱞᱮ ᱟᱞᱮ ᱫᱚ ᱢᱩᱪᱟᱹᱫ ᱟᱠᱟᱫᱟᱞᱮ᱾
ᱟᱪᱪᱷᱟ᱾ ᱪᱷᱟ ᱢᱩᱪᱟᱹᱫ ᱠᱟᱫᱟ ᱯᱮ, ᱟᱹᱰᱤ ᱱᱟᱯᱟᱭ ᱠᱟᱛᱷᱟ ᱛᱟᱞᱦᱮ ᱟᱹᱰᱤ ᱞᱟᱦᱟ ᱞᱟᱦᱟᱯᱮ ᱢᱩᱪᱟᱹᱫ ᱠᱟᱫᱟ᱾
ᱦᱳᱭ ᱦᱚᱞᱟ ᱢᱟᱫᱷᱮᱨ ᱜᱮ ᱟᱹᱰᱤ ᱞᱟᱦᱟ ᱫᱚ ᱵᱟᱝᱟ ᱦᱚᱞᱟ ᱢᱟᱫᱷᱮᱨ ᱜᱮ ᱢᱩᱪᱟᱹᱫ ᱟᱠᱟᱱᱟ᱾
ᱚ ᱦᱚᱞᱟ ᱢᱟᱫᱷᱮᱨ ᱜᱤᱻ
ᱦᱳᱭ᱾
ᱟᱞᱮ ᱥᱮᱫ ᱫᱚ ᱡᱟ ᱟᱹᱰᱤ ᱡᱟᱹᱥᱛᱤ ᱫᱟᱜ ᱮᱫ ᱠᱟᱱᱛᱮ ᱱᱚᱝᱠᱟ ᱨᱮᱭᱟᱲ ᱜᱮ ᱵᱩᱡᱷᱟᱹᱜ ᱠᱟᱱᱛᱮ ᱚᱱᱠᱟ ᱢᱟᱱᱮ ᱱᱚᱜ-ᱚ ᱱᱚᱝᱠᱟ ᱴᱷᱟᱱᱰᱟ ᱠᱚ ᱥᱟᱵ ᱠᱟᱜ ᱞᱮᱭᱟ ᱛᱚ ᱟᱨ ᱚᱱᱠᱟ ᱵᱟᱞᱮ ᱠᱟᱹᱢᱤ ᱫᱟᱲᱮᱭᱟᱜ ᱠᱟᱱᱟ ᱱᱤᱡᱮ ᱱᱤᱡᱮ ᱜᱮ᱾
ᱚᱸ᱾ ᱦᱳᱭ ᱚᱱᱮ ᱮᱱᱠᱟ ᱫᱟᱜ ᱫᱟᱢ ᱫᱟᱜ ᱛᱮ ᱞᱚᱦᱚᱫ ᱞᱮᱱᱠᱷᱟᱡ ᱜᱮ ᱨᱩᱣᱟᱹ ᱠᱚ ᱧᱟᱧᱟᱢ ᱠᱟᱱᱟ᱾
ᱩᱸ ᱚᱱᱟ ᱢᱟ ᱠᱟᱛᱷᱟ ᱠᱟᱱ ᱜᱮ᱾
ᱦᱮᱸ ᱦᱮᱸ᱾
ᱟᱯᱮ ᱚᱱᱛᱮ ᱥᱚᱨᱠᱟᱨ ᱠᱷᱚᱱ ᱡᱟᱦᱟᱱᱟᱜ ᱚᱱᱠᱟ ᱢᱟᱨᱥᱟᱞ ᱫᱟᱜ ᱧᱩ ᱞᱟᱹᱜᱤᱫ ᱥᱮ ᱞᱟᱭᱤᱴ ᱞᱟᱹᱜᱤᱫ ᱫᱚ ᱚᱲᱟᱜ ᱟᱹᱛᱩ ᱠᱚᱨᱮ ᱵᱟᱭ ᱮᱢᱟᱣ ᱠᱟᱜ ᱯᱮᱭᱟ ᱥᱚᱨᱠᱟᱨ
ᱮᱢ ᱠᱟᱜ ᱞᱮᱭᱟ ᱮᱢ ᱠᱟᱜ ᱞᱮᱭᱟᱭ᱾
ᱟᱪᱪᱷᱟ ᱟᱰᱤ ᱱᱟᱯᱟᱭ ᱠᱟᱛᱷᱟ ᱢᱮᱠᱷᱟᱱ ᱟᱞᱮ ᱥᱮᱫ ᱫᱚ ᱚᱱᱠᱟ ᱢᱤᱫᱴᱟᱝ ᱮᱸ ᱴᱚᱞᱟ ᱢᱚᱬᱮ ᱜᱚᱴᱟᱝ ᱴᱚᱞᱟ ᱢᱚᱫᱽᱫᱷᱮ ᱨᱮᱜᱮ ᱢᱚᱬᱮ ᱜᱚᱴᱟᱝ ᱴᱚᱞᱟ ᱨᱮᱜᱮ ᱢᱟᱨᱥᱟᱞ ᱞᱮᱠᱟ ᱫᱟᱜ ᱧᱩ ᱞᱟᱜᱤ ᱾ ᱠᱟᱞᱮᱭᱟᱭ ᱟᱨ ᱞᱟᱭᱤᱴ ᱩᱱᱠᱩ ᱦᱚᱸ ᱞᱟᱹᱭ ᱞᱮᱠᱷᱟᱱ ᱡᱮ ᱢᱤᱫᱴᱮᱜ ᱛᱟᱞᱟ ᱟᱛᱩ ᱛᱟᱞᱟᱨᱮ ᱢᱮᱱᱟᱜ ᱛᱟᱞᱮᱭᱟ ᱟᱨ ᱥᱟᱭᱤᱰ ᱨᱮ ᱢᱤᱫᱴᱮᱝ ᱚᱱᱠᱟ ᱮᱢ ᱞᱟᱹᱭ ᱞᱮᱠᱷᱟᱱ ᱴᱚᱞᱟ ᱨᱮ ᱵᱟᱨᱭᱟ ᱠᱟᱛᱮᱫ ᱞᱟᱭᱤᱴ ᱮ ᱮᱢᱟᱣ ᱟᱠᱟᱫ ᱞᱮᱭᱟ᱾
ᱚ ᱟᱪᱪᱷᱟ ᱵᱮᱥ ᱠᱟᱛᱷᱟ ᱚᱱᱟ ᱢᱟ ᱛᱚᱵᱮ ᱾ ᱟᱞᱮ ᱫᱚ ᱦᱟᱸᱜ ᱢᱟ ᱟᱞᱚ ᱟᱞᱮ ᱛᱮᱜᱮᱞᱮ ᱵᱟᱹᱭᱥᱟᱹᱣ ᱠᱟᱫᱟ ᱚᱱᱟ ᱞᱟᱭᱤᱴ ᱛᱮᱫ ᱜᱮ ᱮᱢ ᱠᱟᱜ ᱞᱮᱭᱟᱭ᱾ ᱟᱨ ᱦᱮᱱᱟᱜ ᱜᱮᱭᱟ ᱥᱚᱨᱠᱟᱨ ᱨᱮᱱᱟᱜ ᱦᱚᱸ ᱟᱫᱚ ᱟᱞᱮ ᱥᱮᱱ ᱫᱚ ᱡᱟᱹᱥᱛᱤ ᱚᱲᱟᱜ ᱚᱲᱟᱜ ᱜᱮ ᱦᱮᱱᱟᱜ ᱟᱠᱟᱫᱟ ᱛᱚ ᱾
ᱱᱤᱡᱮ ᱱᱤᱡᱮᱭᱟᱜ ᱜᱮ ᱦᱮᱱᱟᱜᱼᱟ ᱱᱤᱡᱮ ᱱᱤᱡᱮ ᱜᱮ ᱵᱟᱹᱭᱥᱟᱹᱣ ᱵᱟᱲᱟ ᱠᱟᱫᱟ ᱞᱮ ᱾
ᱟᱨ ᱛᱚᱵᱮ ᱟᱯᱮ ᱫᱚ ᱪᱮᱫ ᱯᱮ ᱩᱫ ᱞᱮᱫᱟ ᱛᱤᱦᱤᱧ ᱫᱚ?
ᱦᱮᱸ ᱞᱟᱹᱭ ᱞᱮᱠᱷᱟᱱ ᱛᱤᱦᱤᱧ ᱫᱚ ᱩᱛᱩ ᱦᱩᱭ ᱞᱮᱱᱟ ᱛᱤᱦᱤᱧ ᱫᱚᱠᱚ ᱡᱤᱞ ᱠᱚ ᱩᱛᱩ ᱞᱮᱫ ᱛᱟᱞᱮᱭᱟ᱾ ᱪᱮᱫᱟ ᱥᱮ ᱠᱟᱹᱢᱤ ᱞᱟᱸᱜᱟᱣ ᱠᱟᱱᱟ ᱛᱚ ᱛᱚ ᱵᱟᱵᱟ ᱞᱟᱹᱭ ᱠᱮᱫᱟ ᱡᱮ ᱡᱤᱞ ᱩᱛᱩ ᱦᱩᱭᱩᱜᱼᱟ᱾ ᱛᱚ ᱢᱤᱫᱴᱮᱱ ᱨᱟᱹᱥᱠᱟ ᱜᱮ ᱢᱤᱫᱴᱮᱱ ᱨᱟᱹᱥᱠᱟᱹ ᱞᱮᱠᱟᱛᱮ ᱠᱟᱹᱢᱤ ᱠᱚ ᱡᱟᱦᱟᱸ ᱞᱟᱸᱜᱟᱣ ᱠᱟᱱᱟ ᱚᱱᱟ ᱦᱚᱸ ᱠᱟᱹᱴᱤᱡ ᱪᱟᱵᱟᱜᱼᱟ ᱡᱚᱢ ᱞᱮᱠᱷᱟᱱ᱾ ᱥᱤᱵᱤᱞ ᱥᱚᱲᱚᱢ ᱧᱚᱜ ᱾
ᱦᱩᱸ ᱦᱩᱸ ᱦᱩᱸ ᱛᱚᱵᱮ ᱪᱮᱫ ᱡᱮᱞ ᱯᱮ ᱩᱛᱩ ᱞᱮᱫᱟ?
ᱟᱞᱮ ᱫᱚ ᱯᱩᱞᱴᱤ ᱡᱤᱞ ᱞᱮ ᱩᱛᱩ ᱞᱮᱫᱟ ᱾
ᱚ ᱟᱪᱪᱷᱟ ᱾
ᱚ ᱵᱟᱹᱧ ᱠᱩᱞᱤ ᱞᱮᱢᱮᱭᱟ ᱛᱟᱦᱚᱞᱮ ᱟᱯᱮ ᱢᱟᱱᱮ ᱫᱟᱠᱟ ᱯᱮ ᱡᱚᱢ ᱵᱟᱲᱟ ᱠᱮᱫᱟ ᱥᱮ ᱵᱟᱝ?
ᱟᱞᱮ ᱟᱞᱮ ᱞᱮ ᱤᱥᱤᱱᱮᱜ ᱟᱞᱮ ᱾
ᱟᱪᱪᱷᱟ ᱟᱪᱪᱷᱟ ᱤᱥᱤᱱᱮ ᱟᱯᱮ ᱾
ᱦᱳᱭ ᱨᱩᱴᱤᱭᱮᱜ ᱟᱞᱮ ᱯᱤᱴᱷᱟᱹᱭᱮᱜ ᱟᱞᱮ ᱾ ᱟᱞᱮ ᱫᱚ ᱮᱱᱟᱱ ᱦᱟᱴ ᱦᱩᱭᱱᱟᱛᱚ ᱛᱤᱦᱤᱧ ᱫᱚ ᱟᱫᱚ ᱢᱮᱨᱚᱢ ᱡᱤᱞ ᱞᱮ ᱦᱟᱛᱟᱣ ᱞᱮᱫᱟ᱾ ᱟᱫᱚ ᱚᱱᱟᱜᱮ ᱥᱟᱨᱮᱡ ᱟᱠᱟᱱ ᱛᱟᱞᱮᱭᱟ ᱟᱹᱰᱤ ᱧᱚᱜ ᱞᱮ ᱦᱟᱛᱟᱣ ᱞᱮᱫᱟ ᱟᱫᱚ ᱚᱱᱟ ᱢᱮᱨᱚᱢ ᱡᱤᱞ ᱟᱨ ᱱᱤᱛᱚᱜ ᱫᱚ ᱯᱤᱴᱷᱟᱹ ᱞᱮ ᱡᱚᱢᱟ᱾
ᱦᱳᱭ ᱟᱫᱚ ᱦᱟᱸᱜ ᱤᱧᱫᱚ ᱫᱟᱠᱟ ᱦᱮᱱᱟᱜ ᱠᱟᱫᱟ ᱛᱷᱚᱲᱟ ᱚᱱᱟ ᱫᱟᱠᱟ ᱜᱤᱧ ᱡᱚᱢᱟ ᱤᱧᱫᱚ᱾ ᱯᱤᱴᱟ ᱠᱚ ᱥᱟᱛᱮᱜ ᱫᱚ ᱵᱟᱝ ᱢᱚᱸᱡᱽ ᱥᱤᱵᱤᱞᱤᱧᱟᱹ ᱤᱧᱫᱚ ᱫᱟᱠᱟ ᱜᱮ ᱵᱮᱥᱤᱧ ᱵᱩᱡᱷᱟᱹᱣᱟ ᱾
ᱟᱪᱪᱷᱟ ᱟᱪᱪᱷᱟ ᱛᱟᱦᱚᱞᱮ ᱟᱯᱮ ᱥᱮᱫ ᱮᱸ ᱥᱩᱠᱨᱤ ᱡᱤᱞ ᱠᱚ ᱟᱹᱠᱷᱨᱤᱧ ᱜᱮᱭᱟ ᱛᱚ᱾
ᱦᱮᱸ ᱮᱠᱷᱨᱤᱧ ᱜᱮᱭᱟ ᱠᱚ ᱫᱚᱢᱮ ᱫᱟᱢ ᱟᱞᱮ ᱪᱮᱜ ᱢᱟ᱾
ᱛᱟᱣ ᱛᱤᱱᱟᱹᱜ ᱫᱟᱢ ᱦᱩᱭᱩᱜᱼᱟ ᱥᱩᱠᱨᱤ ᱡᱤᱞ ᱫᱚ?
ᱪᱟᱨᱥᱚ ᱴᱟᱠᱟ ᱠᱮᱡᱤ ᱾
ᱟᱪᱪᱷᱟ ᱟᱪᱪᱷᱟ ᱟᱞᱮ ᱥᱮᱫ ᱦᱚᱸ ᱪᱟᱨᱥᱚ ᱴᱟᱠᱟ ᱠᱟᱛᱮ ᱜᱮ ᱠᱮᱡᱤ᱾ ᱚᱠᱟ ᱡᱚᱠᱷᱚᱱ ᱫᱚ ᱱᱮᱠᱟ ᱡᱩᱫᱤ ᱢᱟᱱᱮ ᱦᱟᱴ ᱨᱮᱛᱚ ᱟᱨᱦᱚᱸ ᱚᱱᱠᱟ ᱵᱟᱠᱚ ᱡᱚᱫᱤ ᱵᱟᱠᱚ ᱠᱤᱨᱤᱧᱟ ᱛᱟᱦᱚᱞᱮ ᱟᱨᱦᱚᱸ ᱠᱚᱢᱟᱣ ᱟᱠᱚ ᱥᱟᱲᱮ ᱛᱤᱱᱥᱚ ᱴᱟᱠᱟ᱾
ᱚ ᱦᱳᱭ ᱦᱳᱭ ᱾
ᱚᱱᱠᱟᱜᱮ ᱱᱮᱛᱟᱨ ᱢᱟ ᱥᱩᱠᱨᱤ ᱡᱤᱞ ᱫᱚ ᱵᱟᱝ ᱧᱟᱢᱚᱜ ᱠᱟᱱᱟ ᱛᱚ ᱱᱤᱛᱚᱜ ᱫᱚ ᱩᱱᱟᱹᱜ ᱫᱚ ᱥᱩᱠᱨᱤ ᱫᱩᱠᱩ ᱵᱟᱠᱩ ᱟᱥᱩᱞᱮᱫ ᱠᱚᱣᱟ ᱡᱚᱛᱚ ᱦᱚᱲ᱾
ᱟᱹᱰᱤ ᱥᱤᱵᱤᱞᱟ ᱥᱩᱠᱨᱤ ᱡᱤᱞ ᱠᱚᱫᱚ ᱾ ᱟᱢᱫᱚᱢ ᱡᱚᱢᱟ ᱥᱮ ᱵᱟᱝ ᱥᱩᱠᱨᱤ ᱡᱤᱞ ᱠᱚᱫᱚ?
ᱦᱮᱸ ᱥᱩᱠᱨᱤ ᱡᱤᱞ ᱫᱚ ᱞᱟᱹᱭ ᱞᱮᱠᱷᱟᱱ ᱫᱚ ᱤᱧᱟᱹᱜ ᱫᱚ ᱯᱷᱮᱵᱟᱨᱴ ᱠᱟᱱ ᱜᱮᱭᱟ ᱟᱨ ᱚᱱᱟ ᱫᱚ ᱟ ᱥᱚᱯᱛᱟ ᱨᱮᱫᱚ ᱡᱚᱢ ᱦᱩᱭᱩᱜ ᱠᱟᱱ ᱜᱮᱭᱟ ᱢᱤᱫ ᱫᱷᱟᱣ ᱜᱟᱱ ᱾
ᱚ ᱟᱪᱪᱷᱟ ᱦᱟᱴ ᱯᱤᱪᱷᱟᱹ ᱵᱟᱝ?
ᱦᱮᱸ ᱦᱟᱴ ᱯᱤᱪᱷᱟᱹ᱾
ᱚ ᱵᱮᱥ ᱜᱮ ᱛᱚᱵᱮ ᱠᱷᱟᱱ ᱢᱟ ᱾
ᱮᱸ ᱞᱟᱹᱭ ᱫᱟᱹᱧ ᱵᱟᱡᱟᱨ ᱠᱚᱫᱚ ᱛᱤᱱᱟᱹᱜ ᱡᱷᱟᱹᱞᱟ ᱛᱟᱦᱞᱮ ᱟᱯᱮ ᱚᱲᱟᱜ ᱠᱷᱚᱱ?
ᱟᱞᱮ ᱚᱲᱟᱜ ᱠᱷᱚᱱ ᱵᱟᱡᱟᱨ ᱠᱚ ᱰᱷᱮᱨ ᱫᱚ ᱵᱟᱝ ᱥᱟᱺᱜᱤᱧᱟ, ᱥᱩᱨ ᱧᱚᱜ ᱜᱮᱭᱟ᱾
ᱛᱟᱣ ᱚᱝᱠᱟ ᱫᱩ ᱠᱤᱞᱳᱢᱤᱴᱟᱨ ᱜᱟᱱ?
ᱫᱩ ᱠᱤᱞᱳᱢᱤ ᱫᱩ ᱠᱤᱞᱳᱢᱤᱴᱟᱨ ᱜᱟᱱ ᱾
ᱵᱟᱝᱟ ᱩᱱᱟᱹᱜ ᱫᱚ ᱵᱟᱭ ᱦᱩᱭᱩᱜᱼᱟ, ᱢᱤᱫ ᱠᱤᱞᱳᱢᱤᱴᱟᱨ ᱾
ᱟᱪᱪᱷᱟ ᱟᱪᱪᱷᱟ ᱾ ᱟᱞᱮ ᱞᱮ ᱪᱮ ᱞᱟᱹᱭ ᱞᱮᱠᱷᱟᱱ ᱫᱚ ᱡᱷᱟᱹᱞ ᱫᱚ ᱡᱷᱟᱹᱞ ᱧᱚᱜ ᱜᱮᱭᱟ ᱡᱟᱦᱟᱸᱥ ᱞᱮᱞᱮ ᱠᱟᱱ ᱥᱚᱢᱵᱟᱨ ᱠᱩ ᱦᱩᱭᱩᱜ ᱠᱟᱱᱟ ᱥᱚᱢᱵᱟᱨ ᱦᱤᱞᱳᱜ ᱫᱚ ᱚᱱᱟ ᱫᱚ ᱥᱩᱨ ᱧᱚᱜ ᱜᱮᱭᱟ, ᱟᱨᱦᱚᱸ ᱚᱝᱠᱟ ᱡᱷᱟᱹᱞ ᱧᱚᱜ ᱢᱮᱱᱟᱜᱼᱟ ᱟᱨ
ᱦᱮᱸ ᱦᱮᱸ,
ᱥᱟᱛ ᱠᱤᱞᱳᱢᱤᱴᱟᱨ ᱦᱚᱸ ᱦᱩᱭ ᱫᱟᱲᱮᱜᱼᱟ ᱾
ᱚ ᱩᱱᱟᱹᱜ ᱡᱷᱟᱹᱞ?
ᱦᱩᱸ ᱟᱨᱚ ᱢᱤᱫᱴᱮᱱ ᱥᱩᱨ ᱢᱮᱱᱟᱜᱼᱟ ᱚᱱᱟ ᱫᱚ ᱢᱤᱫ ᱠᱤᱞᱳᱢᱤᱴᱟᱨ ᱞᱮᱠᱟ᱾
ᱚᱻ ᱟ ᱛᱚᱵᱮ ᱚᱠᱟᱨᱮ ᱰᱷᱤᱨ ᱫᱚ ᱧᱟᱢᱚᱜᱼᱟ ᱡᱤᱱᱤᱥ ᱠᱚᱫᱚ ᱥᱟᱺᱜᱤᱧ ᱨᱮᱥ ᱥᱮ ᱥᱩᱨ ᱧᱚᱜ ᱥᱩᱨ ᱨᱮᱜᱮ?
ᱰᱷᱤᱨ ᱡᱤᱱᱤᱥ ᱫᱚ ᱧᱟᱢᱚᱜᱼᱟ ᱥᱟᱺᱜᱤᱧ ᱨᱮᱜᱮ, ᱡᱟᱦᱟᱸ ᱞᱟᱹᱭ ᱠᱮᱫᱟᱞᱤᱧ ᱡᱮ ᱮᱸ ᱥᱟᱛ ᱠᱤᱞᱳᱢᱤᱴᱟᱨ ᱚᱸᱰᱮ ᱜᱮ ᱟᱹᱰᱤ ᱠᱤᱪᱷᱩ ᱜᱮ, ᱡᱷᱚᱛᱚ ᱠᱤᱪᱷᱩ ᱜᱮ ᱧᱟᱢᱚᱜᱼᱟ ᱪᱮᱜ ᱞᱮᱠᱟ ᱡᱚᱛᱚ ᱚᱸᱰᱮ ᱫᱚ ᱯᱩᱨᱟᱹ ᱞᱟᱹᱭ ᱞᱮᱠᱷᱟᱱ, ᱥᱚᱵᱽᱡᱤ ᱛᱷᱮᱠᱮ ᱟᱹᱰᱤ ᱨᱚᱠᱚᱢ ᱧᱟᱢᱚᱜᱼᱟ
ᱥᱟᱯᱟᱵ ᱠᱚ ᱟᱹᱰᱤ ᱞᱮᱠᱟᱱ ᱦᱚᱨᱚᱜ ᱡᱤᱱᱤᱥ ᱠᱚ ᱵᱟᱝ?
ᱦᱮᱸᱻ
ᱦᱚ ᱟᱪᱪᱷᱟ ᱾
ᱟᱨ ᱛᱚᱵᱮ ᱚᱠᱟ ᱠᱚᱨᱮ ᱫᱟᱬᱟᱱᱮᱢ ᱠᱩᱥᱤᱭᱟᱜ ᱜᱮᱭᱟ ᱟᱢ ᱫᱚ?
ᱦᱮᱸ ᱫᱟᱬᱟᱱ ᱫᱚ ᱠᱩᱥᱤ ᱫᱚᱧ ᱠᱩᱥᱤᱭᱟᱜ-ᱟ, ᱛᱚ ᱢᱤᱜ ᱫᱷᱟ ᱱᱚᱰᱮ ᱟᱞᱮ ᱮᱸ ᱜᱟᱛᱮ ᱠᱚᱲᱟ ᱞᱮ ᱪᱟᱞᱟᱣ ᱞᱮᱱᱟ ᱢᱩᱠᱩᱴᱢᱩᱱᱤᱯᱩᱨ, ᱟᱸᱡᱚᱢ ᱵᱟᱲᱟᱣ ᱠᱟᱜ ᱜᱮᱭᱟᱢ ᱢᱩᱠᱩᱴᱢᱩᱱᱤᱯᱩᱨ?
ᱦᱮᱸ ᱟᱸᱡᱚᱢ ᱟᱠᱟᱜ ᱟᱹᱧ ᱾
ᱦᱩᱸ ᱛᱚ ᱚᱸᱰᱮ ᱞᱮ ᱪᱟᱞᱟᱣ ᱞᱮᱱᱟ, ᱜᱟᱛᱮ ᱟᱞᱮ ᱟᱹᱛᱩ ᱨᱮᱱ ᱜᱟᱛᱮ ᱠᱚ ᱥᱟᱞᱟᱜ᱾
ᱦᱮᱸ ᱦᱮᱸ᱾
ᱫᱟᱬᱟᱵᱟᱲᱟ ᱠᱮᱫᱟᱞᱮ ᱾ ᱛᱚ ᱚᱸᱰᱮᱱᱟᱜ ᱞᱟᱹᱭ ᱞᱮᱠᱷᱟᱱ ᱢᱩᱠᱩᱴᱢᱩᱱᱤᱯᱩᱨ ᱨᱮᱱᱟᱜ ᱢᱟ ᱱᱮᱝᱠᱟ ᱡᱷᱟᱨᱱᱟ ᱫᱟᱜ ᱠᱚ ᱢᱮᱱᱟᱜ-ᱟ᱾ ᱯᱟᱭᱨᱟ ᱥᱮ ᱛᱩᱯᱩ ᱵᱟᱲᱟᱭᱮᱱᱟᱞᱮ᱾
ᱚᱻ
ᱛᱟᱦᱞᱮ ᱟᱢ ᱫᱚ ᱚᱠᱟ ᱟᱢᱫᱚ ᱛᱟᱦᱞᱮ ᱫᱟᱲᱟᱱ ᱥᱮᱱ ᱵᱟᱲᱟᱣ ᱟᱠᱟᱱᱟ ᱥᱮ ᱵᱟᱝ?
ᱦᱮᱸ ᱪᱟᱞᱟᱣ ᱵᱟᱲᱟ ᱟᱠᱟᱱᱟ ᱤᱧ ᱫᱚ ᱫᱟᱨᱡᱤᱞᱤᱝ ᱤᱧ ᱪᱟᱞᱟᱣ ᱵᱟᱲᱟ ᱟᱠᱟᱱᱟ ᱟᱨ ᱯᱩᱨᱤᱼᱼ ᱟᱨ ᱫᱤᱜᱷᱟ ᱚᱱᱟ ᱠᱚᱨᱮ ᱜᱤᱧ ᱪᱟᱞᱟᱣ ᱵᱟᱲᱟ ᱟᱠᱟᱱᱟ ᱰᱷᱮᱨ ᱫᱚ ᱵᱟᱝᱟ᱾
ᱦᱮᱸ ᱛᱮᱦᱟᱱᱟᱜᱼᱟ ᱞᱟᱹᱭ ᱫᱚᱠᱚ ᱞᱟᱹᱭ ᱵᱟᱲᱟᱭ ᱠᱟᱱ ᱛᱟᱦᱮᱱᱟ ᱚᱸᱰᱮᱱᱟᱜ ᱪᱟᱞᱟᱣ ᱨᱮ ᱟᱹᱰᱤᱼᱼ ᱦᱮᱸ ᱵᱷᱟᱹᱜᱤ ᱵᱩᱡᱷᱟᱹᱣᱟ ᱡᱟᱭᱜᱟ ᱠᱤ ᱜᱚᱨᱚᱢ ᱫᱤᱱ ᱨᱮ ᱪᱟᱞᱟᱣ ᱞᱮᱠᱷᱟᱱ᱾ ᱟᱨ ᱜᱚᱨᱚᱢ ᱫᱤᱱ ᱨᱮᱼᱼ ᱵᱩᱞᱩᱝ ᱫᱟᱜ ᱞᱮᱠᱟ ᱟᱭᱠᱟᱹᱣᱟ ᱥᱮ ᱪᱮᱫ,
ᱦᱳᱭ ᱥᱩᱢᱩᱫᱨᱚ ᱨᱮᱱᱟᱜ ᱫᱟᱜ ᱢᱟ ᱵᱩᱞᱩᱝ ᱜᱮᱭᱟ ᱾
ᱦᱮᱸ ᱥᱩᱢᱩᱝ ᱨᱮᱱᱟᱜ ᱫᱟᱜ ᱚᱱᱟ ᱫᱚ ᱵᱩᱞᱩᱝ ᱜᱮ ᱵᱩᱡᱷᱟᱹᱜᱼᱟ᱾
ᱦᱩᱸ᱾
ᱟᱨ ᱧᱮᱞ ᱡᱚᱝ ᱨᱮᱦᱚᱸ ᱟᱹᱰᱤ ᱪᱚᱨᱚᱠ ᱜᱮ ᱧᱮᱞᱚᱜᱼᱟ᱾
ᱦᱚᱸ ᱟᱹᱰᱤ ᱵᱮᱥ ᱵᱩᱡᱷᱟᱹᱜᱼᱟ ᱟᱹᱰᱤ ᱨᱤᱞᱟᱹᱢᱟᱞᱟᱢ ᱵᱩᱡᱷᱟᱹᱣᱟ ᱢᱮᱱᱟᱢ ᱚᱠᱟ ᱫᱤᱥᱚᱢ ᱪᱚᱧ ᱦᱮᱡ ᱟᱠᱟ ᱠᱟᱱᱟ ᱚᱝᱠᱟᱢ ᱞᱟᱹᱭᱟ᱾
ᱟᱵᱮᱱ ᱢᱟ ᱵᱮᱱ ᱪᱟᱞᱟᱣ ᱟᱠᱟᱱ ᱟᱹᱞᱤᱧ ᱫᱚ ᱠᱷᱟᱞᱤ ᱦᱚᱲᱟᱜ ᱠᱟᱛᱷᱟ ᱟᱸᱡᱚᱢ ᱛᱮᱜᱮᱞᱤᱧᱼᱼ ᱟᱹᱰᱤ ᱨᱟᱹᱥᱠᱟᱹ ᱞᱤᱧ ᱵᱩᱡᱷᱟᱹᱣ ᱠᱮᱫᱟ ᱟᱹᱞᱤᱧ ᱦᱚᱸ ᱢᱮᱱᱟᱜᱼᱟ ᱡᱮ ᱪᱟᱞᱟᱜ ᱟᱹᱞᱤᱧ᱾ ᱟᱪᱪᱷᱟ ᱡᱟᱦᱟᱸ ᱫᱟᱨᱡᱤᱞᱤᱝ ᱵᱮᱢ ᱞᱟᱹᱭ ᱠᱮᱫᱟ ᱫᱟᱨᱡᱤᱞᱤᱝ ᱫᱚ ᱢᱤᱫ ᱫᱷᱟᱣ ᱜᱮ ᱪᱟᱞᱟᱣ ᱦᱩᱭ ᱞᱮᱱᱟ᱾
ᱚ ᱟᱪᱪᱷᱟ᱾
ᱠᱟ ᱫᱟᱨᱡᱤᱞᱤᱝ ᱨᱮ ᱡᱟᱦᱟᱸ ᱪᱟ ᱵᱟᱜᱟᱱ ᱢᱮᱱᱟᱜᱼᱟ᱾ ᱧᱮᱞ ᱡᱚᱝ ᱨᱮᱦᱚᱸ ᱟᱹᱰᱤ ᱪᱮᱦᱨᱟ ᱛᱟ ᱟᱹᱵᱮᱱ ᱫᱚ ᱪᱮᱫ ᱞᱮᱠᱟ ᱵᱮᱱ ᱵᱩᱡᱷᱟᱹᱣ ᱞᱮᱫᱟ ᱡᱮᱫ ᱟᱪᱪᱷᱟ ᱟᱪᱪᱷᱟ ᱦᱮᱸ ᱦᱮᱸ᱾
ᱚᱱᱟ ᱚᱱᱟ ᱠᱚ ᱦᱚᱨᱚᱜ ᱠᱟᱛᱮᱜ ᱟᱹᱰᱤ ᱵᱮᱥ ᱤᱧ ᱵᱩᱡᱷᱟᱹᱣ ᱠᱟᱫᱼᱟ ᱪᱟ ᱵᱟᱜᱟᱱ ᱨᱮᱦᱚᱸ᱾ ᱟᱹᱰᱤ ᱵᱮᱥ ᱟᱨ ᱚᱸᱰᱮ ᱫᱚ ᱡᱟᱹᱥᱛᱤ ᱚᱱᱟ ᱢᱮᱜᱤ ᱠᱚᱜᱮ ᱚᱸᱰᱮ ᱫᱚ ᱨᱮᱭᱟᱲ ᱜᱮᱭᱟ ᱛᱚ ᱚᱸᱰᱮ ᱫᱚ ᱨᱮᱭᱟᱲ ᱫᱤᱥᱚᱢ ᱠᱟᱱᱟ ᱛᱚ᱾
ᱚᱸᱰᱮ ᱢᱟ ᱨᱮᱭᱟᱲ ᱜᱮ ᱵᱩᱡᱷᱟᱹᱜᱼᱟ᱾ ᱦᱚᱸ ᱚᱸᱰᱮ ᱢᱟ ᱦᱚᱭ᱾
ᱛᱟᱦᱚᱞᱮ ᱚᱸᱰᱮᱱᱟᱜ ᱪᱟ ᱵᱮᱱ ᱧᱩ ᱵᱟᱲᱟ ᱞᱮᱫᱟ ᱥᱮ ᱵᱟᱝ?
ᱟ ᱪᱟ ᱦᱮᱸ ᱧᱩ ᱵᱟᱲᱟ ᱧᱩ ᱦᱩᱭ ᱟᱠᱟᱱ, ᱮᱛᱮ ᱱᱟ ᱧᱩ ᱦᱩᱭ ᱟᱠᱟᱱᱟ ᱚᱸᱰᱮ ᱫᱚ ᱚᱱᱟ ᱢᱤᱥ ᱤᱧ ᱦᱚ ᱡᱟᱹᱥᱛᱤ ᱠᱚ ᱡᱚᱢᱟ ᱢᱳᱢᱳᱡᱽ ᱠᱚ ᱚᱱᱟ ᱠᱚᱜᱮ ᱠᱚ ᱡᱚᱢᱟ ᱚᱸᱰᱮ ᱡᱟᱹᱥᱛᱤ᱾
ᱟᱹᱞᱤᱧ ᱫᱚ ᱫᱟᱨᱡᱤᱞᱤᱝ ᱞᱤᱧ ᱪᱟᱞᱟᱣ ᱞᱮᱱᱟ ᱠᱷᱟᱹᱞᱤ ᱱᱤᱭᱟᱹ ᱜᱮᱞᱤᱧ ᱠᱷᱚᱡᱚᱜ ᱠᱟᱱ ᱛᱟᱦᱮᱱᱟ ᱡᱮ ᱪᱟ ᱞᱤᱧ ᱧᱩᱭᱟ ᱚᱸᱰᱮᱱᱟᱜ᱾ ᱟᱨᱟᱜ ᱪᱟ ᱛᱟᱣ ᱟᱹᱰᱤ ᱵᱷᱟᱹᱜᱮ ᱵᱩᱡᱷᱟᱹᱣ ᱮᱱᱟ ᱧᱩ ᱠᱟᱛᱮᱫ ᱦᱚᱸ᱾
ᱦᱚᱸ ᱚᱸᱰᱮᱱᱟᱜ ᱪᱟ ᱫᱚ ᱟᱞᱟᱫᱟᱼᱼ ᱤᱭᱟᱹ ᱥᱤᱵᱤᱞ ᱟᱨ ᱟᱵᱚ ᱱᱚᱰᱮ ᱫᱚ ᱡᱟᱦᱟᱸ ᱠᱚᱜ ᱚᱱᱟ ᱫᱚ ᱩᱱᱟᱹᱜ ᱫᱚ ᱵᱟᱭ ᱥᱤᱵᱤᱞᱟ᱾ ᱚᱱᱟ ᱫᱚ ᱟᱹᱰᱤ ᱵᱮᱥ ᱵᱩᱡᱷᱟᱹᱜᱼᱟ ᱾
ᱟᱵᱚ ᱫᱚ ᱫᱚᱠᱟᱱᱼᱼ ᱠᱚᱨᱮᱱᱟᱜ ᱜᱚᱝᱠᱮ ᱠᱤᱨᱤᱧ ᱮᱫᱟ ᱛᱚ ᱪᱟᱯᱟᱹᱛᱤ ᱠᱚ ᱱᱤᱭᱟᱹ ᱪᱟᱯᱟᱹᱛᱤ ᱫᱚ ᱟᱫᱚ ᱟᱹᱰᱤ ᱨᱚᱠᱚᱢ ᱛᱮᱼᱼ ᱨᱤ ᱠᱷᱚᱱ ᱠᱚ ᱵᱮᱱᱟᱣ ᱮᱫᱟ ᱛᱚ ᱤᱱᱟᱹᱜ ᱫᱚ ᱚᱱᱟ ᱫᱚ ᱵᱮᱥ ᱫᱚ ᱵᱟᱝ ᱵᱩᱡᱷᱟᱹᱜᱼᱟ᱾ ᱡᱟᱦᱟᱸ ᱫᱟᱨᱡᱤᱞᱤᱝ ᱨᱮᱱᱟᱜ ᱚᱱᱛᱮᱱᱟᱜ ᱫᱚ ᱟᱞᱟᱫᱟ ᱜᱮ᱾
ᱦᱮᱸ ᱚᱸᱰᱮ ᱫᱚ ᱯᱤᱭᱳᱨ ᱤᱭᱟᱹ ᱠᱟᱱᱟ ᱦᱮᱸ᱾ ᱯᱤᱭᱚᱨ ᱪᱟ ᱚᱸᱰᱮ ᱫᱚ ᱯᱩᱨᱟᱹ ᱚᱱᱟ ᱥᱟᱠᱟᱢ ᱛᱮᱜᱮ ᱵᱟᱝ?
ᱦᱮᱸ ᱾
ᱦᱳᱭ ᱾ ᱟᱨ ᱛᱚᱵᱮ ᱟᱨᱦᱚᱸ ᱤᱪᱪᱷᱟᱹ ᱦᱮᱱᱟᱜ ᱛᱤᱧᱟᱹ ᱤᱧ ᱫᱚ ᱫᱟᱬᱟᱱ ᱨᱮᱭᱟᱜ ᱟᱨᱦᱚᱸ ᱾ ᱟᱹᱰᱤ ᱫᱤᱥᱚᱢᱤᱧ ᱧᱮᱞᱟ ᱩᱱᱟᱹᱜ ᱤᱪᱪᱷᱟᱹ ᱦᱮ ᱛᱤᱧᱟᱹ ᱾
ᱟᱪᱪᱷᱟ ᱟᱪᱪᱷᱟ ᱟᱹᱰᱤ ᱱᱟᱯᱟᱭ ᱠᱟᱛᱷᱟ ᱫᱟᱬᱟᱱ ᱢᱟ ᱫᱚᱨᱠᱟᱨ ᱠᱟᱱ ᱜᱮ ᱾ ᱮᱠᱫᱚᱢ ᱮᱠᱫᱚᱢ ᱫᱟᱬᱟᱱ ᱫᱚᱨᱠᱟᱨ ᱠᱟᱱ ᱜᱮᱭᱟ ᱾ ᱪᱮᱫᱟᱜ ᱥᱮ ᱱᱤᱭᱟᱹ ᱞᱟᱭᱤᱯᱷ ᱨᱮ ᱡᱩᱫᱤ ᱵᱟᱢ ᱫᱟᱲᱟᱱᱟ ᱛᱟᱦᱚᱞᱮ ᱱᱤᱡᱮ ᱛᱮᱦᱚᱸ ᱱᱤᱡᱮᱨ ᱞᱟᱭᱤᱯᱷ ᱞᱮᱠᱟ ᱵᱟᱢ ᱵᱩᱡᱟᱹᱜᱼᱟ ᱠᱟᱹᱴᱤᱡ ᱫᱟᱬᱟᱱ ᱫᱚᱨᱠᱟᱨ ᱠᱟᱱᱟ ᱾
ᱦᱩᱸ ᱦᱳᱭ ᱦᱳᱭ ᱟᱨ ᱫᱟᱬᱟ ᱞᱟᱹᱜᱤᱫ ᱫᱚ ᱴᱟᱠᱟ ᱯᱩᱭᱥᱟᱹ ᱯᱟᱲᱦᱟᱜ ᱯᱟᱲᱦᱟᱣ ᱠᱟᱛᱮᱜ ᱢᱤᱫ ᱫᱤᱱ ᱦᱤᱞᱳ
ᱵᱷᱟᱜᱮ ᱦᱚᱲ ᱵᱮᱱᱟᱣ ᱟᱛᱮᱫ ᱪᱟᱞᱟᱜ ᱦᱩᱭᱩᱜᱼᱟ ᱾
ᱟᱪᱪᱷᱟ ᱟᱪᱪᱷᱟ ᱟᱹᱰᱤ ᱱᱟᱯᱟᱭ ᱠᱟᱛᱷᱟ ᱛᱟᱦᱚᱞᱮ ᱚᱠᱛᱚ ᱦᱚᱸ ᱦᱩᱭ ᱤᱫᱤᱭᱱᱟ ᱾ ᱥᱟᱹᱜᱩᱱ ᱧᱤᱫᱚᱟᱹ ᱾